ᱜᱚᱢᱠᱮ ᱡᱚᱦᱟᱨ ᱜᱮ ᱾
ᱦᱮᱸ ᱜᱚᱝᱠᱮ ᱡᱚᱦᱟᱨ ᱜᱮ ᱾
ᱦᱮᱸ ᱪᱮᱫ ᱞᱮᱠᱟᱢ ᱵᱮᱥ ᱵᱟᱲᱟ ᱜᱮ?
ᱦᱮᱸ ᱦᱮᱸ ᱱᱤᱛᱚᱜ ᱪᱟᱸᱫᱳ ᱵᱚᱸᱜᱟ ᱫᱟᱭᱟ ᱛᱮᱫᱚ ᱦᱟᱸᱜ ᱱᱤᱛ ᱞᱮᱠᱟ ᱫᱚ ᱦᱟᱸᱜ ᱾ ᱵᱮᱥ ᱵᱟᱲᱟ ᱜᱮ, ᱟᱯᱮ ᱠᱚᱜᱮ ᱪᱮᱫ ᱞᱮᱠᱟ?
ᱦᱮᱸ ᱟᱞᱮ ᱦᱚᱸ ᱵᱮᱥ ᱵᱟᱲᱟ ᱜᱮ ᱢᱮᱱᱟᱜ ᱞᱮᱭᱟ ᱾
ᱚ ᱟᱪᱪᱷᱟ, ᱛᱟᱯᱚᱨᱮ ᱛᱟᱦᱚᱞᱮ ᱠᱟᱹᱢᱤ ᱠᱟᱹᱥᱱᱤ ᱠᱚᱫᱚ ᱪᱮᱫ ᱠᱚ ᱦᱩᱭᱩᱜ ᱠᱟᱱᱟ?
ᱠᱟᱹᱢᱤ ᱠᱚᱫᱚ ᱮᱠᱷᱚᱱ ᱚᱲᱟᱜ ᱠᱚᱨᱮ ᱜᱮ ᱾ ᱢᱮᱱᱟᱜ ᱦᱩᱭᱩᱜ-ᱟ ᱛᱚ ᱟᱫᱚ ᱰᱤᱡᱤᱴᱮᱞ ᱚᱣᱟᱨᱠ ᱚᱱᱞᱟᱭᱤᱱ ᱢᱟᱱᱮ ᱣᱟᱨᱠ ᱯᱷᱨᱚᱢ ᱦᱳᱢ ᱠᱚᱨᱟᱣ ᱦᱩᱭᱩᱜ ᱠᱟᱱᱟ ᱛᱚ, ᱦᱮᱸ ᱾ ᱟᱫᱚ ᱚᱱᱟᱛᱮ ᱚᱲᱟᱜ ᱠᱷᱚᱡ ᱜᱮ ᱠᱟᱹᱢᱤ ᱫᱚ ᱦᱩᱭᱩᱜ ᱠᱟᱱᱟ ᱥᱮ ᱾ ᱦᱳᱭ ᱦᱳᱭ ᱾
ᱟᱨ ᱛᱟᱦᱞᱮ ᱚᱞᱚᱜ ᱯᱟᱲᱦᱟᱣ ᱠᱚᱫᱚ ᱛᱤᱱ ᱥᱟᱺᱜᱤᱧ ᱵᱮᱵᱚᱥᱛᱷᱟ ᱠᱚ? ᱥᱮ ᱯᱩᱨᱟᱹᱣ ᱪᱟᱵᱟ ᱞᱮᱠᱟᱜᱮ?
ᱦᱮᱸ ᱯᱩᱨᱟᱹᱣ ᱞᱮᱠᱟ ᱜᱮ ᱟᱫᱚ, ᱦᱩᱸ ᱾ ᱟᱫᱚ ᱟᱢ ᱫᱚ ᱛᱤᱱᱟᱹᱜ ᱴᱟ ᱯᱟᱲᱦᱟᱣ ᱠᱚᱫᱚ?
ᱦᱮᱸ ᱤᱧᱟᱹᱜ ᱦᱚᱸ ᱯᱩᱨᱟᱹᱣ ᱞᱮᱠᱟ ᱜᱮ ᱦᱟᱸᱜ ᱯᱨᱟᱭ ᱾
ᱚ ᱾
ᱱᱤᱛᱚᱜ ᱫᱚ ᱚᱲᱟᱜ ᱠᱚᱨᱮ ᱜᱮ ᱚᱱᱠᱟ ᱜᱮ ᱠᱟᱹᱢᱤ ᱠᱚᱜᱮ ᱧᱮᱞ ᱵᱟᱲᱟᱭ ᱦᱩᱭᱩᱜ ᱠᱟᱱᱟ ᱾
ᱚ ᱦᱚ ᱦᱳᱭ ᱦᱳᱭ ᱾
ᱟᱫᱚ ᱫᱟᱜ ᱵᱟᱲᱟ ᱠᱮᱫᱟᱭ ᱥᱮ ᱵᱟᱝ ᱛᱮᱦᱮᱧ ᱫᱚ '
ᱦᱮᱸ ᱫᱟᱜ ᱵᱟᱲᱟ
ᱫᱟᱜ ᱵᱟᱲᱟ ᱠᱮᱫᱟᱭ ᱥᱮ ᱮᱠᱫᱚᱢ ᱛᱮᱦᱮᱧ ᱫᱚ ᱫᱟᱜ
ᱵᱟᱝ ᱵᱟᱝ ᱛᱮᱦᱤᱧ ᱫᱚ ᱵᱟᱭ ᱫᱟᱜ ᱠᱟᱫᱟ ᱫᱚᱢᱮ ᱥᱤᱛᱩᱝ ᱫᱚᱢᱮ ᱜᱚᱨᱚᱢ ᱠᱟᱱᱟ ᱾ ᱦᱩᱸ ᱚᱱᱛᱮ ᱜᱮ ᱪᱮᱫ ᱞᱮᱠᱟ?
ᱦᱮᱸ ᱱᱚᱛᱮ ᱫᱚ ᱫᱟᱜ ᱫᱚ ᱵᱟᱭ ᱫᱟᱜ ᱫᱟ ᱦᱚᱜ-ᱚᱭ ᱞᱚᱞᱚ ᱠᱟᱱᱟ ᱮᱠᱫᱚᱢ ᱾
ᱚᱸ ᱦᱮᱸ ᱩᱸ ᱾ ᱦᱮᱸ ᱛᱟᱦᱚᱞᱮ ᱚᱱᱛᱮ ᱟᱯᱮ ᱚᱱᱛᱮ ᱫᱚ ᱛᱟᱦᱚᱞᱮ ᱚᱞᱚᱜ ᱯᱟᱲᱦᱟᱜ ᱠᱚᱫᱚ ᱚᱠᱟ ᱞᱮᱠ? ᱚᱠᱟ ᱨᱮᱱ ᱯᱟᱹᱴᱷᱩᱣᱟᱹ ᱠᱚ ᱥᱮ ᱱᱟᱦᱟᱜ ᱨᱮᱱ ᱜᱤᱫᱽᱨᱟᱹ ᱠᱚ
ᱦᱮᱸ ᱚᱞᱚᱜ ᱯᱟᱲᱦᱟᱣ ᱫᱚ ᱢᱚᱸᱡᱽ ᱜᱮ ᱦᱩᱭᱩᱜ ᱠᱟᱱᱟ, ᱟᱫᱚ ᱟᱵᱚ ᱦᱚᱲ ᱠᱚᱜᱮ ᱛᱷᱚᱲᱟ ᱯᱟᱹᱴᱷᱣᱟᱹᱠᱚ ᱠᱚ ᱢᱟᱱᱮ ᱮᱭᱴ ᱱᱟᱭᱤᱱ ᱫᱷᱟᱹᱵᱤᱡ ᱠᱚ ᱯᱟᱲᱦᱟᱜ ᱠᱟᱱᱟ ᱠᱚ ᱟᱨ ᱯᱟᱹᱴᱷᱣᱟᱹ ᱫᱚ ᱟᱫᱚ ᱪᱮᱫ ᱪᱟᱞᱟᱣ ᱫᱚᱠᱚ ᱵᱚᱱᱫᱚᱭ ᱫᱟᱠᱚ ᱾
ᱦᱩᱸ ᱦᱩᱸ ᱾
ᱟᱨ ᱵᱟᱨᱦᱮ ᱠᱚᱠᱚ ᱠᱟᱹᱢᱤ ᱠᱚ ᱪᱟᱞᱟᱜ ᱠᱟᱱᱟ ᱠᱩ ᱵᱟᱹᱦᱩ ᱠᱚᱠᱚ ᱟᱹᱜᱩᱭᱮᱫ ᱠᱚᱣᱟ ᱠᱚ ᱾ ᱟᱫᱚ ᱚᱱᱟ ᱛᱮ ᱟᱵᱩ ᱦᱚᱲ ᱡᱩᱫᱤ ᱛᱷᱚᱲᱟ ᱯᱟᱲᱦᱟᱣ ᱨᱮ ᱡᱩᱫᱤ ᱚᱞᱚᱜ ᱯᱟᱲᱦᱟᱣ ᱥᱮᱫ ᱡᱩᱫᱤ ᱠᱚ ᱫᱷᱮᱭᱱᱟᱜ-ᱟ ᱛᱚ ᱟᱠᱚ ᱞᱟᱹᱜᱤᱫ ᱜᱮ ᱟᱠᱚᱣᱟᱜ ᱜᱮ ᱞᱟᱹᱜᱤᱫ ᱢᱟᱱᱮ ᱟᱠᱚ ᱞᱟᱹᱜᱤᱫ ᱜᱮ ᱵᱷᱟᱜᱮ ᱾
ᱦᱮᱸ ᱾
ᱟᱸ ᱦᱮᱸ ᱛᱚ ᱚᱞᱚᱜ ᱯᱟᱲᱦᱟᱜ ᱡᱩᱚᱫᱤ ᱵᱟᱝ ᱠᱚ ᱫᱷᱮᱭᱟᱱᱟᱜ-ᱟ ᱛᱚ ᱟᱪᱪᱷᱟ, ᱱᱤᱛᱟᱜ ᱫᱚ ᱫᱷᱤᱨᱮ ᱫᱷᱤᱨᱮ ᱛᱚ ᱫᱤᱱ ᱢᱟ ᱟᱨᱚ ᱞᱟᱦᱟ ᱤᱫᱤᱜ ᱠᱟᱱᱟ ᱥᱮ ᱫᱩᱱᱭᱟᱹ ᱦᱚᱸ ᱞᱟᱦᱟ ᱤᱫᱤᱜ ᱠᱟᱱᱟ, ᱮᱵᱟᱨᱮ ᱚᱱᱟ ᱚᱱᱩᱥᱟᱨ ᱡᱩᱫᱤ ᱱᱤᱡᱮ ᱛᱮ ᱵᱟᱝ ᱰᱮᱵᱷᱞᱚᱯᱟ ᱛᱚ ᱪᱮᱫ ᱱᱮᱛᱟᱨ ᱫᱚ ᱤᱥᱠᱤᱞ ᱨᱮᱭᱟᱜ ᱡᱟᱢᱟᱱᱟ ᱾ ᱦᱮᱸ ᱰᱤᱜᱽᱨᱤ ᱦᱟᱹᱥᱤᱞ ᱠᱟᱛᱮ ᱨᱮᱦᱚᱸ ᱛᱚ ᱡᱟᱹᱞᱫᱤ ᱠᱟᱹᱢᱤ ᱫᱚ ᱵᱟᱝ ᱧᱟᱢᱚᱜ ᱠᱟᱱᱟ‌᱾
ᱵᱟᱝ ᱧᱟᱢᱚᱜ ᱠᱟᱱᱟ᱾ ᱦᱚᱭ ᱥᱠᱤᱞ ᱛᱟᱦᱮᱟᱸᱱ ᱛᱟᱢ ᱠᱷᱟᱡ ᱠᱟᱹᱢᱤᱢ ᱧᱟᱢᱟ ᱟᱨ ᱵᱟᱠᱷᱟᱡ ᱫᱚ ᱵᱟᱢ ᱧᱟᱢᱟ᱾
ᱦᱩᱸ ᱦᱚᱭ ᱤᱥᱠᱤᱞ ᱛᱟᱦᱮᱱ ᱠᱷᱟᱡ ᱫᱚᱢᱮ ᱠᱤᱪᱷᱩᱢ ᱦᱩᱸ ᱫᱚᱢᱮ ᱠᱤᱪᱩᱢ ᱠᱚᱨᱟᱣ ᱫᱟᱲᱮᱭᱟᱜᱼᱟ᱾ ᱤᱥᱠᱤᱞ ᱛᱟᱦᱮᱱ ᱠᱷᱟᱡ
ᱱᱤᱡᱮᱨ ᱱᱤᱡᱮᱨ ᱪᱮᱛᱟᱱ ᱰᱤᱯᱮᱱᱰ ᱠᱟᱛᱮᱫ ᱡᱟᱦᱟᱱᱟᱜ ᱮᱢ ᱠᱚᱨᱟᱣ ᱫᱟᱲᱮᱭᱟᱜᱼᱟ᱾ ᱥᱠᱤᱞ ᱛᱟᱦᱮᱱ ᱛᱟᱢ ᱠᱷᱟᱡ ᱦᱮᱸ
ᱦᱩᱸ ᱼ ᱦᱩᱸ
ᱥᱠᱤᱞ ᱵᱟᱝ ᱛᱟᱦᱮᱱ ᱛᱟᱢ ᱠᱷᱟᱡ ᱱᱟᱦᱟᱜ ᱡᱩᱜᱽ ᱨᱮᱫᱚ ᱢᱟᱱᱮ, ᱱᱤᱡᱮ ᱰᱤᱯᱮᱱᱰ ᱠᱟᱛᱮ ᱡᱟᱦᱟᱱᱟᱜ ᱫᱟᱲᱮ ᱠᱟᱛᱮ ᱵᱟᱢ ᱠᱚᱨᱟᱣ ᱫᱟᱲᱮᱭᱟᱜᱼᱟ᱾ ᱟᱨ ᱤᱥᱠᱤᱞ ᱛᱟᱦᱮᱱ ᱛᱟᱢ ᱠᱷᱟᱡ ᱟᱢ ᱪᱮᱛᱟᱱ ᱨᱮᱜᱮ ᱰᱤᱯᱮᱱᱰ ᱮᱢ ᱛᱟᱦᱮᱱᱟ᱾ ᱦᱩᱸ ᱧᱮᱞ ᱜᱟᱱᱚᱜᱼᱟ᱾
ᱚᱱᱟ ᱠᱚᱛᱮ
ᱟᱨ ᱱᱟᱦᱟᱜ ᱡᱩᱜᱽ ᱨᱮᱫᱚ ᱚᱞᱚᱜ ᱯᱟᱲᱦᱟᱣ ᱫᱚ ᱟᱹᱰᱤ ᱜᱮ ᱩᱸᱻ ᱫᱚᱨᱠᱟᱨ ᱜᱮ ᱟᱫᱚ ᱱᱟᱦᱟᱼᱜ ᱦᱩᱸ ᱯᱟᱹᱴᱷᱩᱣᱟᱹ ᱠᱚ ᱵᱟᱝ ᱠᱚ ᱵᱩᱡᱽ ᱫᱟ᱾ ᱟᱫᱚ ᱵᱟᱝ ᱨᱮᱦᱚᱸ ᱵᱮᱥᱤ ᱵᱟᱝ ᱨᱮᱦᱚᱸ ᱡᱮ ᱟᱹᱰᱤ ᱢᱟᱨᱟᱝ ᱦᱚᱲ ᱵᱮᱱᱟᱣ ᱚᱱᱠᱟ ᱵᱟᱝ ᱨᱮᱦᱚᱸ ᱡᱩᱫᱤ ᱡᱟ ᱴᱩᱠᱩ ᱠᱚ ᱯᱟᱲᱦᱟᱣ ᱠᱮᱭᱟ᱾ ᱟᱠᱚᱣᱟᱜ ᱤᱭᱟᱹ ᱞᱮᱠᱟ ᱫᱚ ᱦᱮᱸᱥᱮ ᱱᱮᱛᱟᱨ ᱫᱚ ᱜᱚᱴᱟ ᱜᱮ ᱠᱟᱜᱚᱡᱽ ᱠᱚᱞᱚᱢ ᱨᱮᱱᱟᱜ ᱡᱩᱜᱽ ᱥᱮᱴᱮᱨ ᱠᱟᱱᱟ ᱦᱮᱸ ᱟᱫᱚ ᱵᱟᱝ ᱯᱟᱲᱦᱟᱣ ᱞᱮᱱᱠᱷᱟᱡ ᱟᱫᱚ ᱚᱱᱟ ᱜᱮ ᱟᱫᱚ ᱵᱩᱡᱷᱟᱹᱣ ᱠᱚ ᱞᱟᱹᱠᱛᱤ ᱟᱫᱚ ᱡᱟᱦᱟᱸᱭ ᱵᱩᱡᱟᱭ ᱵᱩᱡᱟᱭ ᱡᱟᱦᱟᱸᱭ ᱵᱟᱭ ᱵᱩᱡᱟ ᱵᱟᱭ ᱵᱩᱡᱟ᱾ ᱠᱤᱱᱛᱩᱼᱼ ᱮᱸ ᱡᱟᱸᱦᱟᱭ ᱚᱞᱚᱜ ᱯᱟᱲᱦᱟᱣ ᱦᱚᱲ᱾ ᱥᱮ ᱡᱟᱦᱟᱸᱭ ᱜᱮ ᱦᱮᱸ, ᱢᱟᱱᱮ ᱡᱚᱛᱚ ᱴᱩᱠ ᱠᱩ ᱫᱟᱲᱮᱭᱟᱜ ᱟᱢ ᱜᱤᱫᱽᱨᱟᱹ ᱨᱟᱹᱜᱤ ᱨᱮᱦᱚᱸᱭ ᱥᱮ ᱤᱭᱟᱹ ᱨᱮᱦᱚᱸᱭ ᱩᱱᱤ ᱫᱚ ᱵᱩᱡᱷᱟᱹᱣ ᱫᱚ ᱫᱚᱨᱠᱟᱨ ᱜᱮ ᱥᱮ᱾ ᱦᱮᱸ ᱟᱫᱚ ᱩᱱᱤ ᱫᱚ ᱚᱱᱟ ᱵᱩᱡᱽ ᱚᱱᱟ ᱞᱟᱹᱭ ᱛᱮ ᱡᱩᱫᱤ ᱨᱟᱹᱜᱤᱜ ᱠᱷᱟᱡ ᱟᱫᱚ ᱚᱱᱟ ᱫᱚ ᱟᱭᱟᱜ ᱜᱮᱛᱚ ᱵᱟᱹᱲᱤᱡ ᱦᱮᱸᱥᱮ, ᱠᱤᱱᱛᱩ ᱡᱟᱦᱟᱸᱭ ᱞᱟᱹᱞᱟᱹᱭᱛᱮᱱ ᱦᱚᱲ ᱫᱚ ᱤᱧ ᱫᱩᱧ ᱞᱟᱹᱭᱟ ᱞᱟᱹᱭ ᱟᱠᱚ ᱢᱮ ᱦᱮᱸ ᱟᱢᱟᱜ ᱠᱟᱹᱢᱤ ᱫᱚ ᱠᱟᱹᱢᱤ ᱠᱟᱜ ᱠᱟᱱᱟ᱾
ᱦᱩᱸ ᱼ ᱦᱩᱸ ᱫᱚᱢᱮ ᱡᱚᱨᱩᱲᱤ ᱠᱟᱱᱟ ᱱᱮᱛᱟᱨ ᱫᱚ ᱟᱵᱟᱨ ᱯᱷᱳᱱ ᱨᱮᱭᱟᱜ ᱡᱩᱜᱽ ᱛᱚ ᱟᱫᱚᱼᱼᱼ ᱚᱱᱛᱮ ᱫᱚ ᱪᱮᱫᱞᱮᱠᱟ ᱪᱚ ᱟᱫᱚ᱾ ᱟᱨ ᱯᱷᱳᱱ ᱯᱷᱳᱱ ᱨᱮᱫᱚ ᱮᱠᱷᱚᱱ ᱫᱚᱢᱮ ᱠᱤᱪᱷᱩ ᱠᱚ ᱮᱢᱫᱟᱠᱚ ᱟᱫᱚ ᱱᱮᱛᱟᱨ ᱫᱚ ᱵᱟᱹᱲᱤᱡᱟᱜ ᱚᱱᱮ ᱠᱟᱹᱴᱤᱡ ᱠᱟᱹᱴᱤᱡ ᱵᱤ ᱰᱤᱭᱳ ᱨᱤᱞᱥ ᱠᱚᱼᱠᱚ ᱧᱮᱞ ᱵᱟᱲᱟᱭ ᱮᱫᱟ᱾ ᱟᱫᱚ ᱚᱱᱟ ᱵᱟᱝ ᱠᱟᱛᱮ ᱡᱚᱫᱤ ᱛᱷᱚᱲᱟ ᱱᱟᱥᱮᱱᱟᱜ ᱟᱠᱚᱣᱟᱼᱜ ᱱᱤᱡᱮᱨᱟᱜ ᱩᱱᱱᱚᱛᱤ ᱞᱟᱹᱜᱤᱫ᱾ ᱡᱮᱨᱟᱜ ᱩᱛᱷᱟᱱ ᱞᱟᱹᱜᱤᱫ ᱢᱟᱱᱮ ᱡᱩᱫᱤ ᱠᱚ ᱧᱮᱞᱟ ᱯᱷᱩᱱ ᱦᱚᱸ ᱢᱟᱱᱮᱼᱼᱼ ᱩᱱᱤ ᱫᱚ ᱫᱚᱢᱮ ᱠᱤᱪᱷᱩ ᱠᱚ ᱟᱲᱟᱜ ᱮᱫᱟ᱾ ᱡᱮ ᱥᱤᱥᱠᱤᱞ ᱪᱤᱠᱟ ᱠᱟᱛᱮᱢ ᱵᱮᱱᱟᱣᱟ ᱟᱢᱟᱜ ᱱᱤᱡᱮᱨᱟᱼᱜ ᱛᱤᱱᱟᱹᱜ ᱨᱚᱠᱚᱢ ᱤᱥᱠᱤᱞ ᱢᱮᱱᱟᱜᱼᱟ᱾ ᱦᱩᱸ
ᱠᱮ ᱱᱟᱦᱟᱜ ᱡᱩᱜᱽ ᱨᱮᱫᱚ ᱡᱚᱛᱚ ᱦᱚᱲᱜᱮ ᱢᱟᱱᱮ ᱮᱱᱴᱟᱨᱴᱮᱱᱢᱮᱱᱴ ᱡᱟᱦᱟᱸ ᱡᱤᱱᱤᱥ ᱠᱚ ᱞᱟᱹᱭᱟ ᱦᱮᱸ ᱚᱱᱟ ᱨᱮᱜᱮᱼᱼ ᱵᱮᱥᱤ ᱟᱨᱠᱤ ᱧᱮᱞᱨᱮ ᱢᱚᱡᱟ ᱠᱚ ᱵᱩᱡᱽᱫᱟ᱾ ᱥᱮ ᱤᱭᱟᱹ ᱠᱚ ᱵᱩᱡᱽᱫᱟ ᱟᱫᱚ ᱡᱟᱦᱟᱸ ᱚᱱᱟ ᱥᱮᱬᱟ ᱛᱮᱱᱟᱜ ᱚᱱᱟ ᱠᱚᱫᱚ ᱢᱤᱫᱴᱮᱱ ᱟᱹᱰᱤ ᱜᱷᱟᱹᱲᱤᱡ ᱵᱚᱠᱛᱚᱵᱵᱚ ᱞᱮᱠᱟ ᱢᱤᱫᱴᱮᱱ ᱵᱟᱝ ᱵᱩᱡᱷᱟᱹᱜ ᱠᱟᱱᱟ ᱦᱮᱸ, ᱟᱫᱚ ᱚᱱᱟᱛᱮ ᱚᱱᱟᱛᱮ ᱜᱤᱫᱽᱨᱟᱹ ᱦᱚᱭᱛᱳ ᱟᱥᱠᱮᱛᱚᱜ ᱠᱟᱱᱟ ᱾ ᱠᱚ ᱚᱱᱟ ᱫᱚ ᱵᱚᱠᱛᱚᱵᱚ ᱞᱮᱠᱟ ᱟᱹᱰᱤ ᱜᱷᱟᱹᱲᱤᱡ ᱟᱸᱡᱚᱢ ᱢᱮ, ᱦᱮᱸ ᱚᱱᱮ ᱚᱱᱠᱟ ᱠᱚ ᱵᱩᱡᱽᱫᱟ᱾ ᱟᱨ ᱱᱮᱛᱟᱨ ᱫᱚ ᱤᱱᱴᱟᱴᱮᱱᱢᱮᱱ ᱡᱩᱜᱽ ᱟᱨ ᱨᱤᱞᱥ ᱡᱩᱜᱽ ᱦᱮᱸᱥᱮ᱾ ᱢᱤᱫ ᱜᱷᱲᱤᱡ ᱛᱮ ᱧᱮᱞ ᱠᱮᱫᱟᱭ ᱢᱟᱱᱮ ᱨᱤᱞᱥ ᱜᱮ ᱵᱤᱥᱤ ᱠᱚ ᱧᱮᱞᱫᱟ ᱞᱚᱝ ᱵᱷᱤᱰᱤᱭᱳ ᱫᱚ ᱵᱟᱝ ᱠᱚ ᱧᱮᱞᱫᱟ᱾
ᱦᱩ ᱸ
ᱦᱮᱸ ᱥᱮ ᱨᱤᱞᱥ ᱫᱚ ᱢᱤᱫ ᱜᱷᱟᱹᱲᱤᱡ ᱮ ᱧᱮᱞᱟ, ᱪᱟᱵᱟᱭᱱᱟ ᱟᱨᱦᱚᱸ ᱮᱴᱟᱜᱟᱜ ᱮ ᱧᱮᱞ ᱠᱮᱫᱟ᱾ ᱟᱨᱦᱚᱸ ᱮᱴᱟᱜᱟᱜ ᱮ ᱧᱮᱞ ᱠᱮᱫᱟ᱾ ᱚᱱᱮ ᱚᱱᱠᱟ ᱢᱤᱫᱴᱮᱱ ᱦᱮᱸ ᱟᱫᱚ ᱱᱮᱛᱟᱨ ᱡᱩᱜᱽ ᱨᱮᱫᱚ ᱫᱚ ᱵᱷᱟᱞᱮᱭᱟᱼᱜ ᱟᱹᱜᱩ ᱠᱚᱨᱛᱮ ᱜᱮᱞᱮ ᱟᱢᱫᱚ ᱨᱤᱞᱥ ᱟᱠᱟᱨ ᱛᱮᱜᱮ ᱟᱹᱜᱩ ᱞᱟᱜᱟ ᱢᱮᱭᱟ᱾
ᱦᱩᱸ ᱦᱳᱭ ᱜᱮ ᱚᱱᱟ ᱜᱮ ᱱᱟᱜ ᱾ ᱟᱫᱚ ᱡᱩᱫᱤ ᱠᱚ ᱛᱷᱚᱲᱟ ᱠᱚ ᱧᱮᱞᱟᱠᱚ ᱚᱱᱟ ᱥᱠᱤᱱ ᱪᱮᱠᱟ ᱠᱟᱛᱮᱧ ᱰᱮᱵᱷᱞᱚᱯᱟ ᱱᱤᱡᱮᱨᱟᱜ ᱪᱷᱮ ᱹᱹᱹ ᱠᱟᱛᱮ ᱱᱤᱡᱮᱨᱟᱜ ᱩᱱᱱᱚᱛᱤ ᱦᱩᱭᱩᱜᱼᱟ ᱾
ᱝᱚᱸᱻᱹᱹᱹ ᱾
ᱦᱮᱸ ᱫᱚᱢᱮ ᱨᱚᱠᱚᱢ ᱤᱥᱠᱤᱞ ᱢᱮᱱᱟᱜᱼᱟ ᱵᱷᱤᱰᱭᱳ ᱠᱚ ᱟᱲᱟᱜ ᱮᱫᱟ ᱯᱷᱤᱨᱤ ᱛᱮᱦᱚᱸ ᱠᱩ ᱤᱥᱠᱤᱞ ᱠᱩ ᱥᱮᱸᱬᱟ ᱹᱹᱹ ᱚᱠᱟ ᱠᱟᱛᱮ ᱫᱚᱢᱮ ᱢᱮᱱᱟᱜ ᱠᱚᱣᱟ ᱢᱟᱱᱮ ᱯᱷᱨᱤ ᱛᱮ ᱤᱥᱠᱩᱞ ᱠᱚ ᱹᱹᱹ ᱢᱟᱱᱮ ᱥᱠᱤᱞ ᱠᱚᱠᱚ ᱥᱮᱸᱬᱟ ᱟᱠᱚ ᱠᱟᱱᱟ ᱡᱩᱫᱤ ᱚᱱᱟ ᱡᱩᱫᱤ ᱥᱮᱸᱬᱟᱭᱟᱠᱚ ᱹᱹ ᱹ ᱤᱥᱠᱤᱞ ᱛᱟᱦᱚᱞᱮ ᱟᱠᱚ ᱫᱚᱢᱮ ᱠᱤᱪᱷᱩ ᱵᱤᱡᱽᱱᱤᱥ ᱥᱮ ᱡᱟᱦᱱᱟᱜ ᱜᱮ ᱮᱟᱭᱟᱭ ᱨᱮᱭᱟᱜ ᱠᱟᱹᱢᱤ ᱥᱮ ᱹᱹᱹ ᱡᱟᱦᱱᱟᱜ ᱜᱮ ᱦᱳᱠ ᱚᱱᱮᱠ ᱠᱤᱪᱷᱩ ᱠᱚ ᱠᱚᱨᱟᱣ ᱫᱟᱲᱮᱭᱟᱜ-ᱟ ᱤᱧ ᱡᱮᱢᱚᱱ ᱱᱚᱜ ᱚᱭ ᱢᱳᱵᱟᱭᱤᱞ ᱨᱮ ᱯᱷᱳᱱ ᱨᱮ ᱧᱮᱞ ᱠᱟᱛᱮ ᱛᱮᱜᱮ ᱱᱚᱜᱚᱭ ᱚᱛᱠᱷᱚᱝ ᱵᱷᱩᱢᱤᱦᱤᱱ ᱠᱚᱣ-ᱟᱜ ᱢᱟᱱᱮ ᱞᱤᱧ ᱠᱚᱨᱟᱣ ᱫᱟ ᱦᱩᱸ ᱾
ᱰᱷᱟᱹᱼ ᱠᱩᱲᱻᱦᱮᱸ ᱾
ᱩᱱ ᱩᱱᱨᱤᱧ ᱧᱮᱞ ᱞᱮᱫᱟ ᱟᱫᱚ ᱚᱱᱟ ᱟᱫᱚ ᱚᱱᱟ ᱯᱤᱤᱨ ᱤᱭᱟᱹ ᱛᱮᱜᱤᱧ ᱹᱹᱹ ᱡᱟᱦᱟᱸᱛᱤᱱᱟᱹᱜ ᱜᱮ ᱱᱚᱜ ᱚᱭ ᱡᱮᱢᱚᱱ ᱱᱤᱛᱚᱜ ᱚᱱᱮ ᱡᱮᱞᱟᱝ ᱨᱚᱲ ᱮᱫᱟ ᱥᱮ ᱾ ᱱᱤᱭᱟᱹ ᱛᱚ ᱢᱤᱫᱴᱮᱱ ᱤᱭᱟᱹ ᱞᱮᱠᱟ ᱥᱮ ᱠᱚᱭᱠᱨᱚᱢᱚᱱ ᱞᱮᱠᱹᱹᱹ ᱠᱟᱜᱮ ᱡᱟᱦᱟᱸ ᱛᱤᱱᱟᱹᱜ ᱜᱮ ᱠᱟᱹᱣᱰᱤ ᱛᱚ ᱵᱮᱱᱟᱜ ᱠᱟᱱᱟ ᱾ ᱦᱮᱸ ᱱᱚᱝᱠᱟᱱ ᱦᱚᱸ ᱟᱨᱚ ᱹᱹᱹ ᱟᱫᱚ ᱱᱤᱭᱟᱹ ᱫᱚ ᱛᱷᱚᱲᱟ ᱯᱮᱢᱮᱱᱴ ᱫᱚᱠᱚ ᱵᱷᱮᱨᱤᱯᱷᱟᱭ ᱫᱟᱠᱚ ᱛᱟᱨᱯᱚᱨ ᱠᱚ ᱯᱮᱼ ᱢᱮᱱᱴ ᱯᱮᱢᱮᱱᱴ ᱠᱚ ᱮᱢᱚᱜ ᱠᱟᱱᱟ ᱾ ᱦᱮᱸ ᱥᱮ? ᱟᱫᱚ ᱟᱨᱚ ᱫᱚᱢᱮ ᱜᱟᱱ ᱢᱮᱱᱟᱜ ᱠᱟᱫᱟ ᱚᱱᱟ ᱫᱚ ᱵᱤᱱᱟᱹ ᱢᱤᱫ ᱫᱷᱟᱣ ᱜᱮ ᱵᱷᱮᱨᱤᱯᱷᱟᱭ ᱦᱩᱭᱩᱜᱼᱟ ᱾ᱟᱫᱚ ᱹᱹᱹᱹ ᱵᱟᱠᱠᱚ ᱦᱩᱭᱩᱜ ᱠᱷᱟᱡ ᱚᱸᱰᱮᱛᱚ ᱥᱚᱝᱜᱮ ᱥᱚᱝᱜᱮ ᱠᱚ ᱮᱢᱚᱜ ᱛᱮ ᱹᱹᱹ
ᱢᱚᱸᱻᱸ
ᱛᱚ, ᱚᱱᱠᱟ ᱫᱚᱢᱮ ᱠᱟᱹᱢᱤ ᱢᱮᱱᱟᱜ ᱟᱠᱟᱫᱟ ᱟᱫᱚ ᱡᱩᱫᱤ ᱚᱱᱟ ᱠᱚ ᱡᱩᱫᱤ ᱠᱚ ᱧᱮᱞᱟ? ᱚᱱᱟ ᱮᱱᱴᱮᱴᱱᱢᱮᱱ ᱛᱷᱚᱲᱟᱸ ᱦᱮ ᱧᱮᱞ ᱧᱮᱞ ᱫᱟᱠᱚ ᱴᱷᱤᱠ ᱜᱮᱭᱟ ᱟᱫᱚ ᱛᱷᱚᱲᱟ ᱴᱟᱭᱤᱢ ᱳᱸᱰᱩᱳᱠ ᱠᱟᱛᱮ ᱾ ᱟᱠᱚᱣᱟᱜ ᱱᱤᱡᱮᱨᱟᱜ ᱞᱟᱹᱜᱤᱫ ᱛᱟᱦᱞᱮ ᱠᱷᱟᱱ ᱪᱮᱫ, ᱵᱟᱨᱦᱮ ᱵᱟᱨᱮ ᱵᱟᱝ ᱧᱤᱨᱟᱜ ᱦᱩᱭᱩᱜ ᱛᱟᱠᱚᱣᱟ ᱾
ᱦᱮᱸᱻ ᱦᱩᱸ ᱻ ᱾ ᱟᱨ ᱛᱟᱦᱚᱞᱮ ᱜᱚᱢᱠᱮᱧ ᱞᱟᱹᱭᱫᱟ ᱛᱟᱦᱚᱞᱮ ᱚᱱᱛᱮ ᱫᱚ ᱢᱟᱱᱮ ᱟᱵᱚ ᱥᱟᱱᱛᱟᱞᱤ ᱚᱞᱚᱜ ᱯᱟᱲᱦᱟᱣ ᱡᱟᱦᱟᱸ ᱸ ᱪᱤᱠ ᱪᱤᱠᱤ ᱯᱟᱥᱱᱟᱣ ᱥᱮ ᱪᱤᱠᱤ ᱵᱟᱝ ᱨᱮᱦᱚᱸ ᱮᱸᱜ ᱥᱟᱱᱛᱟᱞᱤ ᱛᱮ ᱡᱟᱦᱟᱸ ᱤᱥᱠᱩᱞ ᱠᱚ ᱠᱚᱞᱮᱡᱽ ᱠᱚ ᱚᱱᱟ ᱠᱚᱫᱚ ᱪᱮᱫ ᱞᱮᱠᱟ ᱢᱮᱱᱟᱜᱼᱟ ᱥᱮ ᱵᱟᱹᱱᱩᱜ ᱟ ᱱᱤᱡ?
ᱩ-ᱧ-ᱧᱟ ᱠᱚᱞᱮᱡᱽ ᱠᱚᱫᱚ ᱵᱟᱹᱱᱩᱜᱼᱟ ᱢᱟᱱᱮ ᱢᱟᱱᱮ ᱚᱞᱪᱤᱠ ᱠᱤ ᱠᱚᱞᱡᱽ ᱠᱚᱫᱚ ᱥᱟᱱᱛᱟᱞᱤ ᱠᱚᱞᱡᱽ ᱠᱚᱫᱚ ᱢᱟᱱᱮ ᱟᱫᱚ ᱚᱞᱪᱤᱠᱤ ᱠᱚ ᱹᱹᱹ ᱚᱞᱪᱤᱠᱤ ᱥᱚᱸᱜᱮ ᱢᱮᱱᱟᱜᱼᱟ ᱥᱟᱵᱡᱮᱴ ᱾ ᱟᱢ ᱱᱤᱭᱟ ᱛᱚ ᱵᱟᱝᱞᱟᱢ ᱥᱟᱦᱟᱛ ᱟ
ᱠᱷᱟᱡ ᱫᱚ ᱪᱮᱫ ᱛᱮ ᱢᱟᱱᱮ ᱚᱸᱰᱮ ᱫᱚ ᱚᱞᱪᱤᱠᱤ ᱛᱮᱜᱮ ᱦᱳᱭᱩᱳᱜᱼᱟ ᱥᱮ ᱱᱚᱝᱠᱟ ᱫᱮᱵᱽᱱᱟᱜᱚᱨᱤ? ᱟᱹᱰᱤ ᱡᱟᱭᱜᱟ ᱨᱮ ᱹᱹ. ᱹ ᱠᱚ ᱵᱮᱵᱚᱦᱟᱨ ᱫᱟ ᱥᱮ ᱫᱮᱵᱽᱱᱟᱜᱚᱨᱤ ᱨᱳᱢᱟᱱ?
ᱦᱩᱸᱻ, ᱵᱟᱵᱟ ᱥᱟᱱᱛᱟᱞᱤ ᱛᱮᱜᱮ ᱚᱞᱪᱤᱠᱤ ᱛᱮᱜᱮ ᱾
ᱚᱞᱪᱤᱠᱤ ᱛᱮᱜᱮ ᱵᱟᱝ, ᱩᱸ ᱛᱟᱦᱞᱮ ᱚᱱᱟ ᱫᱚ ᱟᱹᱰᱤ ᱱᱟᱯᱟᱭ ᱠᱟᱛᱷᱟ ᱾
ᱩᱸᱻ
ᱩᱹ ᱟᱨ ᱱᱚᱝᱠᱟ ᱥᱠᱩᱞ ᱠᱚ ᱦᱟᱭ ᱤᱥᱠᱩᱞ ᱤᱥᱠᱩᱞ ᱚᱱᱟ ᱦᱩᱰᱤᱧ ᱤᱥᱠᱩᱞ ᱾ ᱠᱚᱨᱮ ᱥᱮ ᱢᱤᱰᱤᱭᱟᱢ ᱛᱮ ᱚᱱᱠᱟ ᱞᱮᱠᱟ ᱵᱮᱵᱚᱥ ᱛᱤᱱᱟᱹᱜ ᱴᱟ ᱰᱮᱵᱷᱞᱚᱯ ᱟᱠᱟᱱᱟ ᱟᱨᱠᱤ?
ᱦᱩᱰᱤᱧ ᱤᱥᱠᱩᱞ ᱠᱚᱨᱮ ᱫᱚ ᱮᱠᱷᱚᱱᱛᱚ ᱟᱹᱣᱨᱤᱭᱟᱜᱼᱟ ᱦᱩᱰᱤᱝ ᱤᱥᱠᱩᱞ ᱠᱚᱨᱮ ᱫᱚ ᱟᱛᱳ ᱨᱮ ᱚᱱᱟ ᱦᱟᱭ ᱤᱥᱠᱩᱞ ᱨᱮ ᱞᱟᱜᱤ? ᱢᱟᱱᱮ ᱹᱹᱹ ᱟᱫᱚ ᱥᱩᱨ ᱠᱚᱨᱮ ᱫᱚ ᱵᱟᱝ ᱢᱟᱱ ᱢᱤᱫᱴᱮᱱ ᱠᱤᱪᱷᱩ ᱵᱷᱟᱜᱮ ᱵᱷᱟᱜᱮ ᱥᱤᱥᱠᱩᱞ ᱠᱚᱨᱮ ᱜᱮ ᱛᱷᱚᱲᱟ ᱚᱞᱪᱤᱠᱤ ᱠᱚ ᱢᱚᱴᱨᱚᱜ ᱮᱱᱟ ᱾ ᱦᱮᱸ ᱰᱤᱥᱴᱮᱱᱥ ᱧᱚᱜ ᱜᱮᱭᱟ, ᱚᱱᱟ ᱠᱚᱨᱮ ᱫᱚ ᱚᱞᱪᱤᱠᱤ ᱠᱚ ᱯᱟᱲᱦᱟᱣᱮᱫ ᱠᱚᱣᱟ ᱢᱟᱪᱮᱫ ᱦᱚᱸᱠᱚ ᱵᱮᱱᱟᱜ ᱠᱟᱱᱟ ᱠᱚ ᱢᱟᱥᱴᱟᱨ ᱰᱤᱜᱽᱨᱤ ᱠᱚᱠᱚ ᱠᱚᱨᱟᱣ ᱮᱫᱟ ᱚᱞᱪᱤᱠᱤ ᱨᱮᱭᱟᱜ ᱦᱚᱸ ᱫᱚᱢᱮ ᱹᱹᱹᱹ
ᱩᱹᱻᱳᱭ ᱚᱱᱟ ᱠᱟᱛᱷᱟ ᱜᱤᱧ ᱞᱟᱹᱭᱫᱟ ᱢᱟᱱᱮ ᱚᱱᱛᱮ ᱢᱟᱱᱮ ᱹᱹᱻ ᱡᱟᱦᱟᱸ ᱫᱚ ᱟᱵᱚ ᱥᱟᱱᱛᱟᱞᱤ ᱞᱮᱝᱜᱩᱭᱮᱡᱽ ᱚᱱᱟ ᱨᱮᱱᱟᱜ ᱢᱟᱱᱮ ᱰᱮᱵᱷᱞᱚᱯ ᱟᱨᱠᱤ ᱹᱹᱹᱹ ᱛᱤᱱᱟᱹᱜ ᱚᱱᱛᱮ ᱫᱚ ᱢᱟᱱᱮ ᱠᱚᱞᱮᱡᱽ ᱠᱚᱨᱮ ᱛᱟᱨᱯᱚᱨᱮ ᱱᱚᱝᱠᱟ ᱹᱹᱹᱹ ᱢᱤᱰᱤᱭᱟᱢ ᱛᱮ ᱡᱟᱦᱟᱸ ᱵᱷᱟᱨᱱᱟᱠᱩᱞᱟᱨ ᱥᱟᱭᱮᱱᱥ ᱞᱟᱭᱤᱱ ᱡᱟᱦᱟᱸ ᱫᱚ ᱠᱚ ᱞᱟᱹᱭᱟ
ᱦᱩᱸᱻ
ᱵᱷᱟᱨᱱᱟ ᱠᱩᱞᱟᱨ ᱚᱱᱟ ᱠᱚᱫᱚ ᱪᱮᱫᱞᱮᱠᱟ ᱚᱱᱛᱮ ᱫᱚ ᱦᱩᱭ ᱠᱟᱱᱟ ᱥᱮ ᱵᱟᱝ ᱢᱤᱫ? ᱜᱮᱭᱟᱱ ᱫᱚ ᱵᱟᱹᱱᱩᱜᱼᱟ ᱥᱮ ᱱᱚᱝᱠᱟ ᱞᱮᱝᱜᱩᱭᱮᱡ ᱛᱮᱜᱮ ᱢᱮᱱᱟᱜᱼᱟ, ᱥᱠᱩᱞ ᱠᱚᱨᱮ, ᱤᱭᱟᱹ ᱠᱚᱨᱮ?
ᱦᱮᱸ ᱞᱮᱝᱜᱩᱭᱮᱡ ᱛᱮᱜᱮ ᱢᱮᱱᱟᱜᱼᱟ ᱟᱫᱚ ᱰᱮᱵᱞᱚᱯ ᱫᱚ
ᱵᱟᱝ ᱟᱞᱮ ᱱᱚᱣᱟ ᱠᱚᱨᱮ ᱡᱮᱢᱚᱱ ᱠᱤᱪᱷᱩ ᱢᱤᱰᱤᱭᱟᱢ ᱤᱥᱠᱩᱞ ᱠᱚ ᱦᱩᱭ ᱠᱟᱱ ᱜᱮᱭᱟ ᱦᱮᱸ, ᱟᱫᱚ ᱚᱱᱟ ᱠᱟᱛᱷᱟ ᱜᱤᱧ ᱞᱟᱹᱭ ᱫᱟ ᱢᱟᱱᱮ ᱚᱱᱛᱮ ᱫᱚ ᱢᱤᱰᱤᱭᱟᱢ ᱦᱚᱸ ᱢᱮᱱᱟᱜᱼᱟ ᱥᱮ ᱱᱚᱝᱠᱟ ᱞᱮᱝᱜᱩᱭᱮᱡ ᱛᱮᱜᱮ ᱦᱟᱸᱜ ᱢᱮᱱᱟᱜᱼᱟ? ᱟᱫᱚ ᱱᱤᱛᱚᱜ ᱞᱮᱝᱜᱩᱭᱮᱡ ᱨᱮ ᱪᱟᱞᱟᱣ ᱟᱠᱟᱱ ᱠᱷᱟᱡ ᱦᱚᱭᱛᱳ ᱫᱤᱱ ᱫᱤᱱ ᱛᱮ ᱥᱮᱴᱮᱨᱚᱜ ᱜᱮᱭᱟ ᱦᱟᱸᱜ ᱢᱤᱰᱤᱭᱟᱢ ᱨᱮ᱾
ᱦᱮᱸ ᱟ ᱟᱫᱚ ᱟᱯᱮ ᱥᱮᱫ ᱛᱟᱞᱦᱮ ᱪᱮᱫ ᱞᱮᱠᱟ ᱢᱟᱱᱮ ᱚᱞᱚᱜ ᱯᱟᱲᱦᱟᱣ ᱫᱤᱠ ᱫᱤᱭᱮ ᱪᱮᱫ ᱞᱮᱠᱟ᱾ ᱠᱤᱪᱷᱩ ᱢᱟᱱᱟᱣ ᱤᱫᱤ ᱠᱟᱱᱟ ᱥᱮ ᱵᱟᱝ?
ᱦᱮᱸ ᱱᱚᱛᱮ ᱫᱚ ᱚᱞᱚᱜ ᱯᱟᱲᱦᱟᱜ ᱫᱚ ᱞᱟᱹᱭ ᱞᱮᱠᱷᱟᱡ ᱫᱚ ᱦᱮᱸ ᱢᱟᱱᱮ ᱯᱩᱨᱟᱹ ᱵᱟᱝ ᱨᱮᱦᱚᱸ ᱯᱩᱨᱟᱹ ᱯᱩᱨᱤ ᱵᱟᱝ ᱨᱮᱦᱚᱸ ᱠᱤᱪᱷᱩᱴᱟ ᱨᱮᱦᱚᱸ ᱞᱟᱦᱟᱣ ᱠᱟᱱᱟ᱾ ᱢᱟᱱᱮ ᱮᱸ ᱦᱟᱸᱰᱮ ᱱᱟᱰᱮ ᱫᱚ ᱤᱥᱠᱩᱞ ᱠᱚᱫᱚ ᱚᱱᱠᱟ ᱫᱚ ᱢᱮᱱᱟᱜ ᱜᱮᱭᱟ ᱦᱮᱸ ᱢᱟᱱᱮ ᱡᱚᱛᱚ ᱤᱥᱠᱩᱞ ᱨᱮᱫᱚ ᱟᱹᱣᱨᱤᱭᱟᱜᱼᱟ ᱦᱟᱸᱜ᱾ ᱦᱮᱸ ᱠᱤᱱᱛᱩ ᱠᱤᱪᱷᱩ ᱫᱚ ᱢᱮᱱᱟᱜ ᱜᱮᱭᱟ ᱠᱟᱹᱴᱤᱡ ᱥᱟᱺᱜᱤᱧ ᱥᱟᱺᱜᱤᱧ ᱪᱟᱞᱟᱜ ᱦᱩᱭᱩᱜᱼᱟ ᱦᱮᱸᱥᱮ᱾ ᱢᱟᱱᱮ ᱢᱤᱰᱤᱭᱟᱢ ᱛᱮᱦᱚᱸ ᱢᱮᱱᱟᱜᱼᱟ ᱤᱭᱟ ᱛᱮᱦᱚᱸ ᱟᱨ ᱱᱤᱛᱚᱜ ᱢᱟ ᱱᱚᱣᱟ ᱠᱚᱨᱮᱜ ᱢᱟ ᱮᱸ ᱤᱭᱩᱱᱤᱵᱷᱟᱨᱥᱤᱴᱤ ᱠᱚᱨᱮᱜ ᱥᱮ ᱠᱚᱞᱮᱡᱽ ᱠᱚᱨᱮ ᱫᱚ ᱡᱚᱛᱚ ᱜᱮ ᱦᱮᱸ
ᱦᱮᱸ ᱪᱤᱠᱤ ᱛᱮᱜᱮ ᱥᱮ ᱥᱟᱱᱛᱟᱞᱤ ᱚᱞᱚᱜ ᱯᱟᱲᱦᱟᱣ ᱢᱮᱱᱟᱜᱼᱟ ᱛᱟᱨᱯᱚᱨᱮ ᱤᱭᱩᱱᱤᱵᱷᱟᱨᱥᱤᱴᱤ ᱡᱟᱦᱟᱸ ᱫᱚ ᱡᱮᱜᱮᱫ ᱵᱤᱨᱫᱟᱹᱜᱟᱲ ᱵᱚᱱ ᱞᱟᱹᱭ ᱦᱩᱸ ᱚᱱᱟ ᱠᱚᱨᱮ ᱦᱚᱸ ᱦᱩᱭ ᱟᱠᱟᱱᱟ ᱞᱮᱝᱜᱩᱭᱮᱡᱽ ᱛᱮᱦᱚᱸ, ᱛᱟᱯᱚᱨᱮ ᱠᱤᱪᱷᱩ ᱫᱤᱱ ᱢᱟᱲᱟᱝ ᱠᱷᱚᱡ ᱫᱚ ᱚᱱᱟ ᱥᱟᱭᱮᱱᱥ ᱡᱟᱦᱟᱸ ᱵᱟᱨᱱᱟ ᱠᱩᱞᱟᱨ᱾ ᱚᱱᱟᱦᱚᱸ ᱢᱤᱰᱤᱭᱟᱢ ᱛᱮ ᱪᱟᱹᱞᱩ ᱠᱟᱱᱟ ᱮᱢ ᱮ ᱪᱟᱹᱞᱩ ᱟᱠᱟᱱᱟ ᱱᱚᱰᱮ ᱵᱤ ᱮ ᱪᱟᱹᱞᱩ ᱟᱠᱟᱱᱟ᱾ ᱢᱟᱱᱮ ᱢᱚᱴᱟ-ᱢᱩᱴᱤ ᱦᱩᱭ ᱠᱟᱱᱟ ᱡᱟᱦᱟᱸ ᱦᱤᱥᱟᱹᱵᱽ ᱟᱭ ᱤᱭᱟᱹ ᱠᱟᱛᱮᱫ ᱟᱨᱠᱤ ᱦᱩᱞ ᱠᱟᱛᱮᱫ ᱟᱱᱫᱳᱞᱚᱱ ᱠᱟᱛᱮ ᱦᱮᱸᱥᱮ ᱡᱟᱦᱟᱸ ᱞᱮᱠᱟ ᱜᱮ ᱢᱚᱴᱟᱢᱩ ᱛᱮ ᱠᱚᱨᱟᱣ ᱦᱩᱭᱩ ᱠᱟᱱᱟ ᱟᱹᱰᱤ ᱴᱟ ᱜᱮ᱾ ᱟᱨᱦᱚ ᱠᱚᱨᱟᱣ ᱨᱮᱱᱟᱜ ᱟᱨᱦᱚ ᱛᱤᱱᱟᱹᱜ ᱜᱟᱱ ᱟᱨᱚ ᱵᱟᱹᱠᱤ ᱢᱮᱱᱟᱜᱼᱟ ᱚᱱᱟ ᱠᱚ ᱠᱚᱨᱟᱣ ᱨᱮᱱᱟᱜ ᱫᱚ᱾
ᱦᱳᱭ ᱦᱮᱸ᱾
ᱨᱟᱱ ᱨᱮᱱᱟᱜ ᱤᱭᱟᱹ ᱠᱚ ᱪᱟᱞᱟᱜ ᱠᱟᱱᱟ, ᱦᱩᱸ᱾ ᱦᱩᱸ, ᱵᱟᱝ ᱚᱱᱟ ᱫᱚ ᱟᱱᱫᱳᱞᱚᱱ ᱫᱚ ᱞᱟᱜᱟᱜ ᱜᱮᱭᱟ, ᱮᱢᱱᱤ ᱛᱮᱢᱟ ᱟᱨ ᱵᱟᱭ ᱮᱢᱜᱚᱜ ᱟᱢᱟ᱾
ᱦᱩᱸ᱾
ᱢᱮᱱᱮᱜ ᱜᱮᱭᱟ ᱠᱚ ᱟᱫᱚ ᱠᱤᱪᱷᱩ ᱠᱤᱪᱷᱩ ᱤᱥᱠᱩᱞ ᱠᱚᱫᱚ ᱵᱚᱱᱫᱚ ᱠᱟᱫᱟ ᱠᱩ ᱡᱟᱦᱟᱸ ᱯᱷᱤᱨᱤᱛᱮ ᱟᱵᱚᱨᱮᱱ ᱦᱚᱲ ᱜᱤᱫᱽᱨᱟᱹ ᱠᱳᱠᱳ, ᱯᱟᱲᱦᱟᱜ ᱠᱟᱱ ᱛᱟᱦᱮᱸᱱᱟ ᱦᱳᱥᱴᱮᱞ ᱠᱚᱨᱮ ᱚᱱᱟ ᱠᱚᱠᱚ ᱵᱚᱱᱫᱚ ᱟᱠᱟᱱ ᱛᱟᱦᱮᱸᱱᱟ ᱟᱫᱚ ᱚᱱᱟ ᱠᱚ ᱟᱱᱫᱳᱞᱚᱱ ᱫᱟ᱾ ᱩᱱᱠᱩ ᱡᱮ ᱵᱳᱭ ᱫᱚᱨᱠᱟᱨ ᱪᱤ ᱫᱚᱨᱠᱟᱨ ᱥᱮ ᱡᱟᱦᱟᱸᱭ ᱨᱮᱸᱜᱮᱡ ᱧᱚᱜ ᱜᱮᱭᱟᱭᱚ ᱩᱱᱠᱩ ᱫᱚᱠᱚ ᱩᱱᱠᱩ ᱫᱚ ᱪᱤᱠᱟ ᱠᱟᱛᱮ ᱳᱱᱳᱜ ᱦᱳᱭ ᱥᱩᱵᱤᱫᱷᱟ ᱫᱚ, ᱵᱟᱝ ᱠᱚ ᱧᱟᱢ ᱠᱷᱟᱫ ᱪᱤᱠᱟᱹ ᱛᱮᱠᱚ ᱢᱚᱸᱡᱽ ᱛᱮᱠᱚ ᱯᱟᱲᱦᱟᱜ-ᱟ᱾ ᱞᱟᱦᱟᱛᱮ ᱞᱟᱦᱟ ᱞᱟᱦᱟ ᱠᱷᱚᱡ ᱡᱚᱠᱷᱚᱱ ᱢᱮᱱᱟᱜᱼᱟ ᱦᱳᱥᱴᱮᱞ ᱨᱮ ᱯᱷᱨᱤ ᱦᱳᱥᱴᱮᱞ᱾ ᱛᱚ ᱚᱱᱟ ᱠᱚ ᱫᱚ ᱯᱷᱤᱨ ᱥᱮ ᱪᱟᱹᱞᱩ ᱞᱮᱱᱠᱷᱟ ᱟᱨᱚ ᱵᱷᱟᱜᱤᱜᱼᱟ ᱟᱫᱚ ᱚᱱᱟ ᱠᱚ ᱱᱤᱭᱟᱹ ᱠᱚ ᱟᱱᱫᱳᱞᱚᱱ ᱫᱟᱠᱚ ᱦᱩᱸ ᱾
ᱦᱩᱸ᱾ ᱟᱨ ᱦᱳᱥᱴᱮᱞ ᱠᱚᱨᱮᱜ, ᱟᱵᱚ ᱦᱚᱲ ᱜᱤᱫᱽᱨᱟᱹ ᱫᱚ ᱚᱲᱟᱜ ᱠᱷᱚᱡ ᱫᱚ ᱟᱹᱰᱤ ᱠᱷᱟᱱ ᱜᱮ ᱥᱮᱱ ᱢᱟᱱᱮ ᱩᱱᱤ ᱜᱟᱭᱤᱰ ᱛᱮ ᱦᱳᱭᱳᱜ-ᱟ, ᱦᱮᱸ ᱟᱨ ᱦᱳᱥᱴᱮᱞ ᱞᱮᱠᱷᱟᱡ ᱫᱚ ᱡᱟ ᱴᱩᱠᱩ ᱜᱮ ᱯᱟᱲᱦᱟᱜ-ᱟ ᱟᱭ ᱢᱤᱫᱴᱮᱱ ᱵᱮᱲᱟ ᱦᱚᱸ ᱡᱩᱫᱤ ᱚᱸᱰᱮ ᱴᱤᱭᱩᱥᱮᱱ ᱢᱤᱫᱴᱮᱱ ᱵᱮᱵᱚᱥᱛᱟ ᱛᱟᱦᱮᱸᱱᱟ ᱦᱮᱸ, ᱦᱮᱸ
ᱚ᱾
ᱛᱟᱞᱦᱮ ᱚᱸᱰᱮ ᱦᱚᱸ ᱯᱟᱲᱦᱟᱜ-ᱟ, ᱟᱨ ᱚᱲᱟᱜ ᱨᱮᱢᱟ ᱟᱹᱰᱤ ᱜᱟᱱ ᱜᱮ ᱡᱟᱦᱟᱭ ᱫᱟᱲᱮ ᱛᱤᱱᱤᱜ ᱫᱚ ᱡᱟᱦᱟᱭ ᱥᱚᱝ ᱚᱠᱛᱚ ᱢᱮᱱᱟᱜ ᱛᱟᱭᱟ ᱩᱱᱤ ᱫᱚ ᱚᱠᱛᱚᱭ ᱮᱢ ᱫᱟᱲᱮᱭᱟᱭ ᱠᱟᱱᱟᱭ, ᱡᱟᱦᱟᱭ ᱵᱟᱹᱱᱩᱜ ᱛᱮ ᱩᱱᱤ ᱫᱚ ᱵᱟᱭ ᱮᱢ ᱫᱟᱲᱮᱭᱟᱭ ᱠᱟᱱᱟ᱾ ᱟᱫᱚ ᱩᱱᱤᱨᱮᱱ ᱜᱤᱫᱽᱨᱟᱹ ᱫᱚ ᱟᱫᱚ ᱚᱱᱠᱟ ᱜᱮ ᱛᱟᱦᱮᱸ ᱠᱟᱱᱟ ᱩᱱᱤ ᱯᱟᱹᱴᱷᱩᱣᱟᱹ ᱨᱮᱫᱚ ᱦᱮᱸᱼᱼ ᱛᱮ ᱱᱤᱡᱮᱛᱮ ᱯᱟᱲᱦᱟᱜ ᱠᱷᱟᱭ ᱯᱟᱲᱦᱟᱜ ᱠᱟᱱᱟᱭ ᱵᱟᱠᱷᱟᱡ ᱫᱚ ᱵᱟᱝ,
ᱦᱩᱸ ᱛᱚᱵᱮ ᱚᱠᱛᱚ ᱢᱟ ᱦᱩᱭᱳ ᱦᱮᱡ ᱮᱱ ᱴᱟᱭᱤᱢ ᱦᱟᱸᱜᱼᱼ
ᱴᱷᱤᱠ ᱜᱮᱭᱟ ᱛᱟᱦᱞᱮ ᱜᱚᱝᱠᱮ ᱢᱟ ᱡᱚᱦᱟᱨ ᱜᱮ ᱜᱚᱝᱠᱮ᱾
ᱦᱮᱸ ᱡᱚᱦᱟᱨ ᱜᱮ ᱢᱟ᱾